ᱦᱮᱸ ᱜᱚᱝᱠᱮ, ᱦᱮᱸ ᱜᱚᱝᱠᱮ ᱟᱸᱡᱚᱢᱚᱜ ᱠᱟᱱᱟ ᱡᱚᱦᱟᱨ ᱜᱮ ᱾
ᱟᱪᱷᱟ ᱟᱪᱷᱟ ᱾
ᱟᱸ ᱦᱮᱸ ᱦᱮ ᱸᱱᱤᱛᱚᱜ ᱫᱚ ᱦᱟᱸᱜ ᱱᱟᱯᱟᱭ ᱜᱮ ᱦᱮᱱᱟᱜ ᱞᱤᱧᱟ, ᱟᱹᱵᱤᱱ ᱜᱮ ᱚᱠᱟ ᱞᱮᱠᱟ ᱦᱮᱱᱟᱜ ᱵᱤᱱᱟ?
ᱦᱮᱸ ᱜᱚᱝᱠᱮ ᱟᱹᱞᱤᱧ ᱦᱚᱸ ᱵᱮᱥ ᱜᱮ, ᱢᱮᱱᱟᱜ ᱠᱟᱜ ᱞᱤᱧᱟᱹ ᱱᱤᱛ ᱫᱷᱟᱨᱤᱡ ᱫᱚ ᱾
ᱚ ᱡᱚᱢ ᱠᱚᱫᱚ ᱦᱩᱭ ᱱᱟ ᱥᱮ ᱵᱟᱝ?
ᱦᱮᱸ ᱜᱚᱢᱠᱮ ᱡᱚᱢ ᱠᱚᱫᱚ ᱦᱳᱭ ᱠᱟᱱᱟ ᱾
ᱚ ᱡᱚᱢ ᱠᱚᱫᱚ ᱦᱳᱭ ᱠᱟᱱᱟ ᱛᱟᱦᱚᱞᱮ ᱵᱟᱝ?
ᱦᱳᱭ-ᱦᱳᱭ ᱾
ᱚᱸ ᱟᱪᱪᱷᱟ ᱜᱚᱝᱠᱮ ᱟᱵᱚ ᱢᱟᱹᱱᱢᱤ ᱦᱮᱸᱥᱮ ᱟᱵᱚ ᱯᱳᱭᱞᱳ ᱵᱚᱥ ᱥᱚᱵᱟᱥ ᱫᱚ ᱚᱠᱟᱨᱮ ᱛᱟᱦᱮᱸ ᱠᱟᱱ ᱛᱟᱵᱚᱱᱟ?
ᱜᱚᱝᱢᱠᱮᱻ, ᱵᱚᱥᱚᱵᱟᱥ ᱞᱟᱹᱭ ᱛᱮᱫᱚ ᱟᱵᱚᱣᱟᱜ ᱢᱟ ᱵᱤᱨ ᱵᱩᱨᱩ ᱜᱮ ᱛᱟᱦᱮᱸ ᱠᱟᱱ ᱛᱟᱵᱚᱶᱟ ᱩᱱ ᱢᱟ ᱾
ᱟᱪᱪᱷᱟ ᱟᱵᱚ ᱟᱪᱷᱟ ᱪᱤᱠᱟᱹᱛᱮ ᱛᱟᱦᱚᱞᱮ ᱟᱵᱚ ᱱᱚᱝᱠᱟ ᱟᱛᱳ ᱴᱚᱞᱟ ᱛᱮᱵᱚᱱ ᱦᱮᱡ ᱱᱟ ᱟᱨᱠᱤ?
ᱟᱫᱚ ᱜᱚᱝᱠᱮ ᱱᱚᱰᱮ ᱞᱟᱹᱭ ᱜᱟᱱᱚᱜᱼᱟ, ᱵᱤᱨ ᱵᱩᱨᱩ ᱠᱷᱚᱱ ᱱᱚᱝᱠᱟ ᱟᱵᱚ ᱢᱟ ᱵᱤᱨ ᱵᱩᱨᱩ ᱨᱮ ᱵᱚ ᱛᱟᱦᱮᱸ ᱠᱟᱱᱟ ᱾ᱵᱤᱨ ᱵᱩᱨᱩ ᱨᱮ ᱜᱮ ᱚᱝᱠᱟ ᱪᱟᱥ ᱵᱟᱥ ᱫᱚ ᱚᱝᱠᱟ ᱵᱟᱝ ᱛᱟᱦᱮᱸ ᱠᱟᱱᱟ, ᱵᱤᱨ ᱵᱩᱨᱩ ᱨᱮᱱᱟᱜ ᱡᱚᱢ ᱠᱟᱛᱮᱜ ᱜᱮᱵᱚ ᱛᱟᱦᱮᱸ ᱠᱟᱱ ᱛᱮᱦᱮᱜᱼᱟ ᱾ ᱵᱟᱹᱭ ᱵᱟᱹᱭ ᱛᱮ ᱢᱟᱱᱢᱤ ᱦᱚᱸ ᱠᱟᱴᱤᱡ ᱟᱹᱨᱩ ᱯᱷᱮᱨᱟᱣ ᱤᱫᱤ ᱭᱮᱱᱟ ᱟᱫᱚ ᱪᱟᱥ ᱵᱟᱥ ᱠᱚᱠᱚ ᱮᱦᱚᱵ ᱠᱮᱫᱟ ᱚᱱᱠᱟ ᱵᱤᱨ ᱵᱩᱨᱩ ᱨᱮᱜᱮ ᱢᱟᱜ ᱥᱟᱯᱷᱟ ᱠᱟᱛᱮᱼᱜ ᱾ ᱚ
ᱟᱪᱷᱟ ᱟᱪᱷᱟ᱾ ᱡᱟᱦᱟᱸ ᱫᱚ ᱡᱮᱢᱚᱱ ᱚᱱᱟ ᱡᱟᱦᱟᱸ ᱫᱚ ᱡᱮᱢᱚᱱ ᱞᱟᱹᱭᱜ ᱜᱚᱜᱼᱟ, ᱡᱟᱦᱟᱸ ᱫᱚᱵᱚᱱ ᱞᱟᱹᱭᱟ ᱡᱮ ᱟᱵᱚ ᱫᱚ ᱯᱳᱭᱞᱟᱹ ᱵᱚᱥᱵᱟᱥ ᱫᱚ ᱛᱟᱦᱮᱸ ᱠᱟᱱ ᱛᱟᱵᱚᱱᱟ ᱵᱤᱨ ᱨᱮᱜᱮ ᱾ ᱟᱨ ᱡᱟᱦᱟᱸ ᱫᱚ ᱮᱸ ᱩᱱ ᱚᱠᱛᱚ ᱨᱮ ᱟᱰᱤ ᱡᱟᱹᱥᱛᱤ ᱥᱮᱸᱫᱽᱨᱟ ᱵᱚᱱ ᱪᱟᱞᱟᱜ ᱠᱟᱱ ᱛᱟᱦᱮᱸᱱᱟ ᱦᱮᱸ ᱥᱮ ᱾
ᱦᱳᱭᱻᱦᱳᱭ ᱾
ᱥᱮᱸᱫᱽᱨᱟ ᱠᱟᱛᱮᱫ ᱜᱮ ᱟᱵᱚ ᱫᱚᱵᱚᱱ ᱡᱚᱢᱮᱫ ᱛᱟᱦᱮᱸᱜ ᱥᱮ ᱡᱤᱵᱽᱡᱤᱭᱟᱹᱞᱤ ᱵᱚᱱ ᱥᱮᱸᱫᱽᱨᱟᱭᱮᱫ ᱠᱚ ᱠᱚ ᱠᱟᱱᱟ ᱩᱱᱠᱩ ᱵᱚᱱ ᱡᱚᱢᱮᱫ ᱛᱟᱦᱮᱜ ᱮᱠᱷᱚᱱ ᱟᱨ ᱛᱟᱯᱚᱨᱮ ᱫᱚ ᱵᱟᱵᱚᱱ ᱡᱚᱢᱮ ᱛᱟᱦᱮᱸᱜ ᱦᱮᱸ ᱥᱮ
ᱦᱚᱭ
ᱦᱮᱸ ᱡᱮᱢᱚᱱ ᱟᱵᱚᱫᱚ ᱡᱮᱢᱚᱱ ᱯᱟᱹᱭᱞᱟᱹ ᱛᱮ ᱟᱵᱚ ᱪᱟ ᱟᱵᱚᱫᱚ ᱜᱚᱝᱠᱮ ᱛᱟᱦᱚᱞᱮ ᱡᱮᱠᱷᱚᱱ ᱥᱮᱸᱫᱽᱨᱟ ᱠᱟᱛᱮ ᱵᱚᱱ ᱡᱚᱢᱮᱜ ᱛᱟᱦᱮᱸᱜᱟ ᱛᱟᱦᱚᱞᱮ ᱟᱵᱚ ᱪᱮᱜ ᱠᱟᱱᱟᱜ ᱡᱤᱞ ᱵ ᱡᱚᱢᱮᱫ ᱛᱟᱦᱮᱜ ᱱᱟ ᱵᱨᱮᱞ ᱡᱤᱞ ᱢᱟ ᱩᱱ ᱚᱠᱛᱚ ᱢᱟ ᱟᱵᱚ ᱥᱮᱸᱜᱮᱞ ᱡᱩᱞ ᱢᱟ ᱵᱟᱵᱚᱱ ᱵᱟᱲᱟᱭ ᱛᱟᱦᱮᱜ ᱟᱵᱚ ᱪᱤᱠᱟ ᱞᱮᱠᱟᱛᱮᱵᱚᱱ ᱥᱮᱬᱟ ᱠᱮᱫᱟ ᱥᱮ ᱪᱮᱫ?
ᱦᱳᱭ ᱜᱚᱝᱠᱮ ᱚᱱᱟ ᱫᱚ ᱦᱟᱸᱜ ᱡᱟᱦᱟᱸ ᱫᱚ ᱞᱟᱹᱭ ᱜᱟᱱᱚᱜᱼᱟ ᱡᱚᱠᱷᱚᱱ ᱱᱚᱝᱠᱟ ᱵᱤᱨ ᱵᱩᱨᱩ ᱨᱮ ᱢᱟᱹᱱᱢᱤ ᱠᱚᱠᱚ ᱛᱟᱦᱮᱸ ᱠᱟᱱᱟ ᱩᱱ ᱥᱚᱢᱚᱭ ᱡᱚᱠᱷᱚᱱ ᱦᱚᱭ ᱫᱟᱜ ᱦᱩᱭᱩᱜ ᱠᱟᱱ ᱛᱟᱦᱮᱸᱱᱟ ᱩᱱ ᱥᱚᱢᱚᱭ ᱡᱚᱠᱷᱚᱱ ᱠᱚ ᱦᱚᱭ ᱫᱟᱜ ᱛᱮ ᱚᱱᱟ ᱛᱟᱨᱮ ᱫᱟᱨᱮ ᱡᱚᱠᱷᱚᱱ ᱛᱟᱯᱟᱜᱤᱭᱟ ᱛᱟᱯᱟ ᱛᱯᱤᱧ ᱮᱱᱟ ᱩᱱ ᱥᱚᱢᱚᱭ ᱥᱮᱸᱜᱮᱞ ᱡᱩᱞᱮᱱᱟ ᱾ ᱟᱫᱚ ᱩᱱ ᱠᱷᱚᱱ ᱜᱮ ᱚᱱᱟ ᱢᱟᱹᱱᱢᱤ ᱫᱚ ᱚᱱᱠᱟ ᱥᱮᱸᱜᱮᱞ ᱡᱩᱞ ᱫᱚᱠᱚ ᱮᱦᱚᱵ ᱠᱮᱫᱟ ᱡᱮ ᱱᱚᱣᱟ ᱫᱟᱨᱮ ᱫᱟᱨᱮ ᱜᱦᱟᱥᱟᱣ ᱠᱟᱛᱮᱜ ᱥᱮᱸᱜᱮᱞ ᱡᱩᱞ ᱮᱱᱟ ᱛᱚᱵᱮ ᱟᱵᱚ ᱱᱚᱣᱟ ᱱᱚᱣᱟ ᱱᱚᱣᱟ ᱢᱟ ᱵᱤᱨ ᱵᱩᱨᱩ ᱠᱚ ᱛᱟᱦᱮᱸ ᱠᱟᱱᱟ ᱫᱷᱤᱨᱤ ᱠᱚ ᱟᱫᱚ ᱫᱷᱤᱨᱤ ᱫᱷᱤᱨᱤ ᱠᱚ, ᱠᱚᱴᱮᱡ ᱠᱟ ᱯᱷᱤᱠᱩ ᱢᱮᱱᱟ ᱡᱮ ᱦᱮᱸᱜᱮᱞ ᱡᱩᱞᱩᱜ ᱟᱥᱮ ᱵᱟ ᱟᱫᱚ ᱧᱮᱞ ᱠᱮᱫᱟᱠᱚ ᱦᱮᱸ ᱚᱱᱮ ᱫᱷᱤᱨᱤ ᱫᱷᱤᱨᱤ ᱠᱚᱴᱮᱡ ᱠᱟᱛᱮ ᱦᱚᱸ ᱥᱮᱸᱜᱮᱞ ᱡᱩᱞᱩᱜ ᱠᱟᱱᱟ ᱢᱮᱱᱛᱮ ᱩᱱᱠᱷᱚᱱ ᱜᱮ ᱟᱫᱚ ᱥᱮᱸᱜᱮᱞ ᱡᱩᱞ ᱨᱮᱱᱟᱜ ᱤᱭᱟᱹ ᱫᱚᱠᱚ ᱥᱮᱬᱟ ᱠᱮᱫᱟ
ᱚᱥᱮ ᱚᱱᱠᱟ ᱠᱟᱛᱮᱜᱮ ᱡᱤᱭᱟᱹᱞᱤ ᱦᱚᱸᱠᱚ ᱢᱟᱱᱮ ᱠᱚ ᱢᱟᱱᱮ ᱨᱟᱯᱟᱜ ᱠᱟᱛᱮᱫ ᱠᱚ ᱡᱚᱢᱮᱫ ᱠᱚ ᱛᱟᱦᱮᱸ ᱥᱮ ᱩᱱ ᱨᱮᱜᱮ ᱯᱟᱦᱤᱞ ᱡᱚᱠᱷᱚᱱ ᱠᱚ ᱡᱚᱢ ᱞᱮᱫ ᱠᱚ ᱛᱟᱦᱮᱸ ᱟᱹᱰᱤ ᱥᱤᱵᱤᱞ ᱠᱚ ᱵᱩᱡᱷᱟᱹᱣ ᱠᱮᱫᱟ ᱦᱮᱸ ᱵᱟᱝ
ᱦᱳᱭ ᱜᱚᱝᱠᱮ ᱮᱠᱫᱚᱢ
ᱟᱫᱚ ᱩᱱ ᱠᱷᱚᱱᱟᱜ ᱜᱮ ᱡᱚᱢ ᱠᱚᱫᱚ ᱮ ᱢᱟᱱᱮ ᱨᱟᱯᱟᱜ ᱡᱤᱞ ᱠᱚ ᱡᱚᱢᱠᱚ ᱥᱮᱲᱟ ᱠᱮᱫᱟ ᱦᱮᱸᱥᱮ
ᱵᱟᱠᱷᱟᱱ ᱯᱟᱹᱦᱤᱞ ᱵᱮᱨᱮᱞ ᱛᱮᱦᱚᱸ ᱠᱚ ᱡᱚᱢ ᱛᱟᱦᱮᱸᱜᱼᱟ ᱡᱤᱞ ᱠᱚᱫᱚ᱾
ᱟᱪᱪᱷᱟ ᱜᱚᱝᱠᱮ ᱡᱮᱢᱚᱱ ᱯᱟᱹᱦᱤᱞ ᱫᱟᱫᱟ ᱦᱟᱲᱟᱢ ᱠᱚ ᱫᱟᱫᱟ ᱦᱟᱲᱟᱢ ᱥᱮ ᱫᱟᱹᱫᱩ ᱛᱟᱠᱚ ᱞᱟᱹᱭ ᱛᱟᱦᱮᱸᱱᱟ, ᱯᱟᱦᱞᱮ ᱛᱚ ᱨᱮᱢᱟ ᱠᱳᱱᱳ ᱱᱚᱝᱠᱟᱱᱟᱜ ᱟᱵᱚᱣᱟᱜ, ᱥᱮᱨᱚᱠᱚᱢ ᱛᱚ ᱦᱟᱹᱛᱤᱭᱟᱹᱨ ᱠᱚ ᱵᱟᱝ ᱛᱟᱦᱮᱸ ᱠᱟᱱ ᱛᱟᱵᱚᱱᱟ ᱦᱮᱸᱥᱮ? ᱡᱟᱦᱟᱸ ᱫᱚ ᱱᱮᱛᱟᱨ ᱩᱰᱩᱠ ᱟᱠᱟᱱᱟ ᱡᱟᱦᱟᱸ ᱫᱚ ᱡᱮᱢᱚᱱ ᱡᱟᱦᱟᱸ ᱥᱮᱫ ᱯᱮ ᱪᱟᱞᱟᱜ ᱞᱮ ᱞᱟᱦᱟ ᱫᱚ ᱡᱮᱢᱚᱱ ᱫᱚᱢᱮ ᱛᱟᱹᱨᱩᱵ ᱠᱚ ᱛᱟᱦᱮᱸᱱ ᱠᱟᱱ ᱛᱟᱦᱮᱸᱜ ᱦᱮᱸ ᱥᱮ, ᱛᱟᱦᱚᱞᱮ ᱜᱚᱝᱠᱮ ᱡᱚᱠᱷᱚᱱ ᱵᱮᱜᱽ ᱠᱚ ᱜᱚᱜ ᱠᱟᱜ ᱛᱟᱦᱮᱸᱫ ᱱᱤᱛᱚᱜ ᱫᱚ ᱱᱮᱛᱟᱨᱟᱜ ᱵᱮᱜᱽ ᱠᱚᱢᱟ ᱟᱹᱰᱤ ᱟᱞᱟᱫᱟ ᱜᱮ ᱡᱟᱦᱟᱸ ᱫᱚ ᱠᱟᱹᱡ, ᱚᱱᱟ ᱵᱷᱤ ᱟᱭ ᱯᱤ ᱧᱚᱜ ᱞᱟᱹᱭ ᱠᱟᱱᱟ ᱥᱮ ᱚᱯᱷᱤᱥᱟᱨ ᱵᱷᱮᱠ ᱠᱟᱱᱟᱭ ᱦᱮᱸ ᱵᱟᱝ,
ᱦᱳᱭ ᱦᱳᱭ᱾
ᱡᱟᱦᱟᱸ ᱫᱚ ᱞᱟᱦᱟ ᱛᱮᱱᱟᱜ ᱫᱚ ᱥᱚᱵᱽᱡᱤ ᱵᱮᱜᱽ ᱡᱩᱛᱩᱜ ᱡᱟᱦᱟᱸ ᱵᱚᱱ ᱢᱮᱛᱟᱜ ᱠᱟᱱ ᱫᱚ ᱚᱱᱠᱟᱱᱟᱜ ᱵᱮᱜᱽ ᱛᱟᱦᱮᱸᱱᱟ ᱥᱮ ᱚᱱᱠᱟᱱᱟᱜ ᱡᱷᱚᱞᱟ ᱛᱮᱜᱮ ᱠᱚ ᱡᱟᱦᱟᱸ ᱥᱮᱫ ᱵᱟᱡᱟᱨ ᱥᱮ ᱡᱟᱦᱟᱸ ᱥᱮᱫ ᱦᱚᱸ ᱢᱤᱫᱴᱮᱱ ᱯᱮᱲᱟ ᱥᱮ ᱡᱟᱦᱟᱸᱱᱟᱜ ᱚᱯᱷᱤᱥ ᱜᱮ ᱥᱮ ᱟᱹᱰᱤ ᱥᱟᱺᱜᱤᱧ ᱜᱮᱠᱚ ᱛᱟᱲᱟᱢ ᱤᱫᱤ ᱛᱟᱦᱮᱸᱜ ᱞᱟᱦᱟᱛᱮᱱ ᱦᱚᱲ ᱢᱟ ᱟᱹᱰᱤ ᱡᱟᱹᱥᱛᱤ, ᱡᱟᱥᱛᱤ ᱜᱮ ᱛᱟᱲᱟᱢ ᱫᱟᱲᱮᱭᱟᱜ ᱛᱟᱦᱮᱸᱜ ᱥᱮ,
ᱟᱫᱚ ᱡᱟᱦᱟᱸ ᱫᱚ ᱡᱮᱢᱚᱱ ᱚᱱᱟ ᱵᱮᱜᱽ ᱠᱚᱠᱚ ᱜᱚᱜ ᱠᱟᱜ ᱛᱟᱦᱮᱸᱜ ᱡᱚᱠᱷᱚᱱ ᱰᱟᱝ ᱥᱮ ᱰᱟᱝ ᱨᱮᱠᱚ ᱦᱩᱲᱟᱹᱲ ᱠᱟᱜᱼᱟ ᱟᱨ ᱛᱟᱭᱱᱚᱢ ᱥᱮᱫ ᱰᱟᱝ ᱫᱚᱠᱚ ᱵᱩᱜᱤ ᱠᱚ ᱵᱟᱹᱲᱛᱤ ᱠᱚ ᱫᱚᱦᱚ ᱠᱟᱜᱼᱟ᱾ ᱟᱫᱚ ᱡᱮᱢᱚᱱ ᱠᱚ ᱞᱟᱹᱭᱟ ᱱᱤᱭᱟᱹ ᱠᱟᱨᱚᱱ ᱛᱮ ᱤᱧ ᱫᱟᱫᱩ ᱢᱟᱱᱮᱧ ᱠᱩᱞᱤ ᱞᱮᱫᱮ ᱛᱟᱦᱮᱸᱫ ᱛᱚ ᱩᱱᱤ ᱞᱟᱹᱭ ᱫᱟᱭ ᱡᱮ, ᱱᱤᱭᱟᱹ ᱠᱟᱨᱚᱱ ᱛᱮ ᱚᱱᱟ ᱫᱚ ᱵᱟᱹᱲᱛᱤ ᱫᱚᱦᱚ ᱠᱟᱜ ᱦᱩᱭᱩᱜ-ᱟ, ᱡᱟᱦᱟᱸ ᱫᱚ ᱡᱮᱢᱚᱱ ᱛᱟᱭᱱᱚᱢ ᱥᱮᱫ ᱠᱷᱚᱱᱟᱜ ᱡᱩᱫᱤ ᱡᱟᱦᱟᱸᱱᱤᱡ ᱡᱤᱭᱟᱹᱞᱤ ᱜᱮ ᱡᱩᱫᱤ ᱟᱡ ᱪᱮᱛᱟᱱ ᱨᱮ ᱡᱩᱫᱤ ᱫᱚᱱᱟᱭ ᱥᱮ ᱢᱟᱱᱮ ᱟᱡ ᱴᱷᱮᱱ ᱫᱚ ᱵᱟᱭ ᱧᱩᱨᱩᱜᱼᱟ ᱚᱱᱟ ᱰᱟᱝ ᱨᱮᱜᱮ ᱯᱩᱭᱞᱩ ᱦᱩᱲᱟᱹᱨᱚᱜ ᱼ ᱟᱭ ᱛᱟᱨᱯᱚᱨᱮ ᱟᱡ ᱢᱟᱱᱮ ᱵᱩᱡᱷᱟᱹ ᱫᱟᱲᱮᱭᱟᱜᱼᱜᱮ ᱢᱤᱫᱴᱮᱱ ᱡᱤᱭᱟᱹᱞᱤ ᱤᱱᱥᱟᱱ ᱫᱚ ᱡᱤᱭᱟᱹᱞᱤ ᱤᱧ ᱥᱟᱶ ᱫᱚ ᱟᱫᱚ ᱤᱭᱟᱹ ᱫᱟᱭ ᱟᱨᱠᱤ ᱡᱟᱦᱟᱸ ᱫᱚ ᱢᱤᱫᱴᱮᱱ ᱞᱟᱹᱲᱦᱟᱹᱭ ᱞᱟᱹᱜᱤᱫ ᱞᱟᱦᱟ ᱦᱮᱡ ᱮᱱᱟᱭ ᱟᱨᱠᱤ ᱡᱚᱢᱮ ᱞᱟᱹᱜᱤᱫ ᱥᱮ ᱡᱟᱭᱦᱳᱠ ᱚᱱᱠᱟ ᱚᱱᱟ ᱠᱟᱨᱚᱱ ᱛᱮ ᱚᱱᱠᱟ ᱫᱚᱦᱚᱭ ᱜᱮ ᱛᱟᱦᱮᱸᱜᱼᱟ,
ᱦᱳᱭ ᱦᱳᱭ ᱜᱚᱢᱠᱮ ᱮᱠᱫᱚᱢ,
ᱦᱮᱸ
ᱟᱹᱞᱤᱧ ᱦᱚᱸ ᱜᱚᱢᱠᱮ ᱚᱱᱠᱟ ᱜᱮᱞᱤᱧ ᱟᱸᱡᱚᱢ ᱞᱮᱜ ᱛᱟᱦᱮᱸᱜᱼᱟ,
ᱦᱳᱭ ᱦᱳᱭ, ᱞᱟᱦᱟ ᱛᱮᱢᱟ ᱠᱩᱞ ᱵᱟᱱᱟ ᱠᱚ ᱥᱮ ᱱᱚᱝᱠᱟ ᱠᱚ ᱛᱟᱦᱮᱸᱠᱟᱱᱟ ᱟᱨᱠᱤ ᱡᱟᱦᱟᱸ ᱫᱚ ᱥᱩᱨ ᱥᱩᱯᱩᱨ ᱠᱚ ᱠᱚᱭᱚᱜ ᱩᱰᱩᱠ ᱚᱲᱟᱜ ᱠᱷᱚᱱᱟᱜ ᱚᱠᱟ ᱚᱲᱟᱜ ᱠᱷᱚᱱᱟᱜ,
ᱡᱤᱵᱽᱡᱤᱭᱟᱹᱞᱤ ᱠᱚᱦᱚᱸ ᱫᱚᱢᱮ ᱠᱚ ᱛᱟᱦᱮᱸ ᱠᱟᱱᱟ ᱵᱤᱨ ᱵᱩᱨᱩ ᱨᱮᱢᱟ᱾
ᱦᱚᱭ ᱦᱚᱭ ᱚᱲᱟᱜ ᱠᱷᱚᱱᱟᱜ ᱩᱰᱩᱠ ᱞᱮᱱᱠᱷᱟᱱ ᱜᱮᱠᱚ ᱧᱮᱞ ᱧᱟᱢᱚᱜ ᱛᱟᱦᱮᱸᱜ-ᱟ ᱢᱮᱱᱠᱷᱟᱱ ᱱᱤᱛᱚᱜ ᱡᱮᱢᱚᱱ ᱡᱷᱚᱛᱚ ᱜᱮ ᱟᱥᱛᱮ ᱟᱥᱛᱮ ᱠᱚ ᱟᱫᱚᱜ ᱠᱟᱱᱟ, ᱜᱚᱝᱠᱮ ᱱᱩᱠᱩ ᱟᱫ ᱨᱮᱭᱟᱜ ᱠᱟᱨᱚᱱ ᱫᱚ ᱪᱮᱫ?
ᱦᱮᱸ ᱜᱚᱝᱠᱮ ᱾ ᱱᱩᱠᱩ ᱟᱫ ᱨᱮᱱᱟᱜ ᱠᱟᱨᱚᱱ ᱫᱚ ᱞᱟᱹᱭ ᱠᱟᱱᱟ ᱞᱟᱹᱭ ᱜᱟᱱᱚᱜ ᱱᱚᱜᱼᱚᱭ ᱥᱮᱸᱫᱽᱨᱟ
ᱦᱳᱭ ᱾
ᱢᱟᱹᱱᱢᱤ ᱚᱱᱠᱟ ᱫᱚᱢᱮ ᱠᱚ ᱥᱮᱸᱫᱽᱨᱟ ᱠᱮᱫ ᱠᱚᱣᱟ ᱡᱤᱵᱽᱼᱡᱤᱭᱟᱹᱞᱤ ᱠᱚᱦᱚᱸ ᱜᱚᱡ ᱠᱮᱫ ᱠᱚᱣᱟ ᱠᱩ ᱠᱚ ᱟᱫᱚ ᱚᱱᱟ ᱛᱮᱦᱚᱸ ᱵᱟᱠᱚ ᱧᱟᱢᱚᱜ ᱧᱟᱯᱟᱢ ᱠᱟᱱᱟ ᱾
ᱦᱮᱸ ᱦᱮᱸ
ᱠᱟᱛᱷᱟᱮᱫ ᱠᱟᱱᱟᱭ ᱡᱮ ᱜᱚᱝᱠᱮ ᱱᱚᱜᱼᱚᱭ ᱵᱤᱨ ᱵᱩᱨᱩ ᱠᱚᱦᱚᱸ ᱠᱚ ᱢᱟᱜ ᱥᱟᱯᱷᱟᱭᱮᱫᱟ ᱢᱮᱱᱠᱷᱟᱱ ᱩᱱᱠᱩ ᱛᱟᱦᱮᱱ ᱡᱟᱭᱜᱟ ᱠᱚᱦᱚᱸ ᱵᱟᱹᱱᱩᱜ ᱟᱠᱟᱫ ᱛᱟᱠᱚᱣᱟ ᱵᱟ ᱩᱱᱠᱩᱣᱟᱜ ᱚᱲᱟᱜ ᱫᱩᱣᱟᱹᱨ ᱜᱮ ᱡᱩᱫᱤᱢ ᱨᱟᱹᱯᱩᱫᱟ ᱛᱟᱦᱚᱞᱮ ᱩᱱᱠᱩ ᱫᱚ ᱟᱨ ᱠᱚ ᱧᱟᱢᱚᱜ ᱛᱮ ᱜᱚᱝᱠᱮ
ᱚᱠᱟ ᱨᱮᱠᱚ ᱛᱟᱦᱮᱱᱟ ᱦᱮᱸ ᱥᱮ ᱵᱟᱝ
ᱦᱳᱭ ᱦᱳᱭ ᱮᱠᱫᱚᱢ,
ᱡᱟᱦᱟᱸ ᱫᱚ ᱡᱮᱢᱚᱱ ᱧᱮᱞᱚᱜᱚᱜ ᱠᱟᱱ ᱜᱮᱭᱟ ᱡᱮᱢᱚᱱ ᱩᱱᱠᱩᱣᱟᱜ ᱡᱮᱢᱚᱱ ᱟᱥᱛᱮ ᱟᱥᱛᱮ ᱡᱟᱦᱟᱱᱟᱜ ᱡᱷᱚᱛᱚ ᱜᱮᱵᱚᱱ ᱦᱮᱸ ᱵᱟᱵᱚᱱ ᱧᱮᱞ ᱧᱟᱢᱮᱫ ᱠᱚᱣᱟ ᱟᱨᱠᱤ ᱡᱟᱦᱟᱸ ᱦᱮᱸ ᱥᱮ ᱵᱟᱝ
ᱦᱳᱭ ᱜᱚᱝᱠᱮ ᱾
ᱛᱟᱦᱚᱞᱮ ᱟᱵᱤᱱ ᱛᱟᱦᱚᱞᱮ ᱜᱚᱝᱠᱮ ᱪᱤᱞᱤ ᱪᱤᱞᱤ ᱡᱤᱭᱟᱹᱞᱤ ᱢᱮᱫ ᱛᱮᱵᱤᱱ ᱧᱮᱞ ᱟᱠᱟᱫ ᱠᱚᱣᱟ?
ᱦᱮᱸ ᱜᱚᱝᱠᱮ ᱟᱹᱞᱤᱧᱟᱜ ᱢᱤᱫ ᱛᱮ ᱧᱮᱞ ᱫᱚ ᱞᱟᱹᱭ ᱜᱟᱱᱚᱜᱼᱟ ᱦᱟᱸᱜ ᱚᱱᱠᱟ ᱡᱤᱞ ᱞᱤᱧ ᱧᱮᱞ ᱟᱠᱟᱫ ᱠᱚᱣᱟ ᱾
ᱦᱩᱸ ᱦᱩᱸ ᱦᱩᱸ ᱦᱩᱸ
ᱛᱚᱭᱩ ᱠᱷᱤᱠᱲᱤ ᱰᱟᱝᱨᱟ ᱠᱟᱰᱟ ᱵᱷᱤᱰᱤ ᱢᱮᱨᱚᱢ ᱥᱤᱢ ᱥᱩᱠᱨᱤ
ᱦᱮᱸ ᱾
ᱟᱨ ᱱᱚᱝᱠᱟ ᱟᱨ ᱱᱟᱱᱟ ᱦᱩᱱᱟᱹᱨ ᱩᱱᱠᱩ ᱪᱮᱬᱮ ᱪᱩᱯᱲᱤᱡ ᱠᱚ ᱞᱤᱧ ᱧᱮᱞ ᱟᱠᱟᱫ ᱠᱚᱣᱟ ᱾ ᱥᱟᱫᱚᱢ ᱦᱟᱛᱤ
ᱦᱩᱸ ᱦᱩᱸ ᱾
ᱩᱱᱠᱩ ᱠᱚᱜᱮ ᱞᱤᱧ ᱧᱮᱞ ᱟᱠᱟᱫ ᱠᱚᱣᱟ ᱜᱚᱝᱠᱮ ᱦᱟᱸᱜ ᱠᱩᱞ ᱵᱟᱱᱟ ᱠᱚᱫᱚ ᱦᱟᱸᱜ ᱩᱱᱠᱩ ᱫᱚ ᱢᱮᱫ ᱨᱮ ᱟᱹᱣᱨᱤ ᱠᱚ ᱧᱩᱨᱩᱜᱼᱟ ᱟᱹᱞᱤᱧᱟᱜ ᱢᱮᱫ
ᱟᱪᱪᱷᱟ ᱟᱪᱪᱷᱟ ᱡᱮᱢᱚᱱ ᱧᱮᱞ ᱞᱮᱠᱟ ᱛᱚ ᱱᱤᱛᱚᱜ ᱫᱚ ᱡᱮᱢᱚᱱ ᱦᱚᱭᱛᱳ ᱥᱩᱨ ᱨᱮᱠᱚ ᱵᱸᱚᱫᱽᱫᱤ ᱠᱟᱛᱮ ᱠᱚ ᱫᱚᱦᱚᱭᱮᱫ ᱠᱚᱣᱟ ᱥᱮ ᱢᱤᱫᱴᱮᱱ ᱵᱟᱡᱟᱨ ᱨᱮ ᱴᱟᱣᱩᱱ ᱨᱮ ᱾ ᱟᱫᱚ ᱚᱱᱮ ᱮ ᱪᱤᱲᱤᱭᱟᱠᱷᱟᱱᱟ ᱵᱚᱱ ᱢᱮᱛᱟᱜ ᱠᱟᱱ ᱫᱚ ᱚᱱᱟ ᱠᱚᱨᱮ ᱦᱚᱸᱠᱚ ᱫᱚᱦᱚᱭᱮᱫ ᱠᱚ ᱜᱮᱭᱟ ᱾ ᱚᱸᱰᱮ ᱠᱷᱚᱱᱟᱜ ᱦᱚᱸᱵᱚᱱ ᱧᱮᱞ ᱫᱟᱲᱮ ᱠᱚᱣᱟ ᱢᱮᱱᱠᱷᱟᱱ ᱡᱟᱦᱟᱸ ᱵᱤᱨ ᱨᱮᱱ ᱡᱤᱭᱟᱹᱞᱤ ᱩᱱᱠᱩ ᱠᱷᱚᱱᱟᱜ ᱫᱚ ᱩᱱᱠᱩ ᱫᱚᱠᱚ ᱟᱞᱟᱫᱟ ᱜᱮᱭᱟ ᱠᱟᱹᱴᱤᱡ ᱦᱚᱭ ᱛᱚ ᱟᱞᱟᱫᱟ ᱫᱚ ᱱᱤᱭᱟᱹ ᱜᱮ ᱩᱱᱠᱩ ᱫᱚ ᱯᱩᱥ ᱠᱚ ᱢᱟᱱᱟᱣᱮᱫ ᱠᱚᱣᱟ ᱚᱸᱰᱮ ᱜᱮ ᱦᱮᱸ ᱵᱟᱝ
ᱦᱳᱭ ᱦᱳᱭ ᱾
ᱟᱨ ᱩᱱᱠᱩ ᱫᱚ ᱚᱢᱮᱞᱟ ᱡᱟᱦᱟᱸ ᱫᱚ ᱢᱤᱫᱴᱮᱱ ᱟᱭᱟᱜ ᱟᱭᱟᱜ ᱜᱮ ᱨᱟᱡᱽ ᱜᱚᱴᱟ ᱵᱤᱨ ᱜᱮ ᱛᱚ ᱜᱚᱴᱟ ᱵᱤᱨ ᱜᱮ ᱟᱡᱛᱮᱭ ᱫᱟᱬᱟ ᱫᱟᱲᱮᱭᱟᱜᱼᱟ ᱢᱮᱱᱠᱷᱟᱱ ᱩᱱᱤ ᱫᱚ ᱡᱟᱦᱟᱸ ᱛᱤᱱ ᱢᱟᱨᱟᱝ ᱛᱮ ᱚᱱᱟ ᱨᱮᱱᱟᱜ ᱠᱷᱟᱧᱪᱟ ᱛᱟᱭ ᱤᱱᱟᱹ ᱵᱷᱤᱛᱤᱨ ᱨᱮᱜᱮ ᱛᱟᱦᱮᱱᱟ ᱦᱮᱸ ᱥᱮ
ᱦᱳᱭ ᱦᱳᱭ ᱾
ᱚ ᱜᱚᱝᱠᱮ ᱡᱮᱢᱚᱱ ᱩᱱᱠᱩ ᱛᱟᱦᱚᱞᱮ ᱡᱚᱢ ᱧᱩ ᱠᱚᱫᱚ ᱛᱟᱦᱚᱞᱮ ᱪᱮᱫ ᱵᱚᱱ ᱮᱢᱟ ᱠᱚ ᱜᱮᱭᱟ ᱛᱚᱠᱷᱚᱱ ᱢᱟᱱᱮ ᱡᱚᱢ ᱧᱩ ᱵᱚᱞᱛᱮ ᱪᱮᱫ ᱞᱮᱠᱟ ᱡᱟᱦᱟᱸ ᱮᱴᱟ ᱚᱸᱰᱮ ᱪᱤᱲᱤᱭᱟᱠᱷᱟᱱᱟ ᱜᱮ ᱛᱟᱦᱮᱱᱟ ᱛᱚ ᱩᱱᱤᱭᱟ ᱛᱚ ᱡᱚᱢ ᱧᱩ ᱫᱚᱫᱚᱨᱠᱟᱨᱚᱜᱼᱟ ᱾ ᱥᱮ ᱛᱟᱹᱨᱩᱵ ᱠᱚᱦᱚᱸ ᱡᱮᱢᱚᱱ ᱞᱟᱹᱭ ᱜᱟᱱᱚᱜᱼᱟ ᱡᱮ ᱚᱱᱠᱟ ᱡᱤᱞ ᱠᱚᱠᱚ ᱟᱹᱜᱩᱣᱟᱠ ᱜᱮᱭᱟ ᱟᱨᱠᱚ ᱮᱢᱟ ᱠᱚ ᱜᱮᱭᱟ ᱥᱮ ᱪᱮᱫ ᱞᱮᱠᱟ
ᱦᱚᱳᱭ ᱜᱚᱝᱠᱮ ᱚᱱᱠᱟᱜ ᱜᱮ ᱩᱱᱠᱩ ᱛᱟᱹᱨᱩᱵ ᱠᱚᱦᱚᱸ ᱡᱟᱦᱟᱸ ᱫᱚ ᱟᱹᱥᱩᱞ ᱟᱠᱟᱫ ᱠᱚᱣᱟ ᱩᱱᱠᱩ ᱠᱚᱦᱚᱸ ᱞᱟᱹᱭ ᱜᱟᱱᱚᱜᱼᱟ ᱟᱸᱚᱢ ᱟᱠᱟᱫᱟ ᱞᱤᱧ ᱦᱟᱸᱜ ᱩᱱᱠᱩ ᱚᱱᱠᱟ ᱡᱮᱞ ᱠᱚᱜᱮ ᱠᱚᱸᱡᱚᱢ ᱦᱚᱪᱚ ᱠᱚ ᱜᱮᱭᱟ ᱦᱟᱸᱜ ᱾ ᱟᱨ ᱵᱚᱭᱞᱟᱨ ᱡᱤᱞ ᱠᱚᱦᱚᱸ ᱠᱚ ᱡᱚᱢ ᱦᱚᱪᱚᱭᱮᱫ ᱠᱚᱣᱟ ᱾
ᱚ ᱾ ᱥᱮ ᱚᱱᱠᱟ ᱵᱚᱭᱞᱟᱨ ᱠᱚ ᱟᱜᱩ ᱠᱚᱣᱟ ᱛᱚ ᱩᱱᱠᱩ ᱜᱮ ᱠᱷᱟᱞ ᱠᱚᱣᱟ ᱠᱚ ᱟᱨ ᱚᱝᱠᱟ ᱛᱮ ᱠᱚ ᱡᱚᱢ ᱦᱚᱪᱚ ᱠᱚᱜᱮᱭᱟ ᱾
ᱦᱳᱭ ᱦᱳᱭ ᱩᱱ ᱠᱷᱟᱞ ᱠᱟᱛᱮ ᱜᱮ ᱚᱱᱠᱟ ᱠᱚ ᱤᱫᱤᱭᱟᱠᱚ ᱟᱨᱠᱚ ᱡᱚᱢ ᱦᱚᱪᱚ
ᱚ ᱡᱟᱦᱟᱸ ᱫᱚ ᱞᱟᱹᱭ ᱜᱟᱱᱚᱜᱼᱟ᱾ ᱡᱮᱢᱚᱱ ᱮᱜ ᱢᱟᱱᱮ ᱡᱟᱦᱟᱸ ᱠᱚ ᱟᱠᱚ ᱠᱚ ᱡᱚᱢ ᱜᱮᱭᱟ ᱚᱱᱟᱜᱮ ᱡᱚᱢ ᱠᱚᱫᱚ ᱠᱚ ᱮᱢᱟ ᱠᱚᱣᱟ ᱦᱮᱸᱥᱮ᱾
ᱦᱳᱭ ᱦᱳᱭ ᱜᱚᱝᱠᱮ᱾
ᱟᱪᱪᱷᱟ ᱛᱟᱦᱞᱮ ᱡᱮᱢᱚᱱ ᱟᱵᱚ ᱟᱸᱡᱚᱢ ᱧᱟᱢᱚᱜ ᱠᱟᱱᱟ ᱪᱮᱫ ᱠᱚ ᱞᱟᱹᱭ ᱫᱟ ᱡᱮᱢᱚᱱ ᱦᱟᱸᱜ ᱤᱭᱟᱹ ᱦᱟᱸᱜ ᱚᱱᱠᱟᱛᱮᱠᱚ ᱪᱟᱞᱟᱜᱼᱟ ᱦᱮᱸ ᱥᱮ᱾ ᱡᱟᱦᱟᱸ ᱫᱚ ᱢᱟᱱᱮ ᱛᱟᱲᱟᱢ ᱤᱫᱤᱭᱟᱠᱚ ᱥᱮ, ᱦᱩᱲᱩ ᱠᱷᱮᱛ ᱠᱚ ᱢᱟᱸᱰᱟ ᱤᱫᱤᱭᱟ, ᱥᱮ ᱡᱚᱢ ᱤᱫᱤᱭᱟᱠᱚ᱾ ᱞᱟᱹᱭ ᱟᱠᱚ ᱠᱤ ᱚᱱᱟ ᱨᱮᱱᱟᱜ ᱟᱹᱰᱤ ᱡᱟᱹᱥᱛᱤ ᱦᱩᱲᱩ ᱦᱩᱭᱩᱜ ᱜᱮᱭᱟ ᱛᱷᱟᱞᱮ ᱜᱚᱝᱠᱮ ᱱᱚᱣᱟ ᱫᱚ ᱛᱤᱱᱟᱹᱜ ᱥᱟᱹᱨᱤ ᱠᱟᱛᱷᱟ ᱜᱮ ᱠᱟᱱᱟ ᱥᱮ ᱪᱮᱫ ᱞᱮᱠᱟ?
ᱜᱚᱝᱠᱮ ᱦᱟᱸᱜ ᱱᱚᱣᱟ ᱫᱚ ᱚᱝᱠᱟ ᱫᱚ ᱵᱟᱹᱞᱤᱧ ᱵᱟᱲᱟᱭᱟ ᱦᱟᱸᱜ ᱩᱱᱟᱹᱜ ᱫᱚ ᱵᱟᱹᱞᱤᱧ ᱢᱮᱱᱠᱷᱟᱱ ᱱᱚᱣᱟ ᱫᱚᱞᱤᱧ ᱵᱟᱰᱟᱭᱟ ᱡᱟᱦᱟᱸ ᱫᱚ ᱚᱝᱠᱟ ᱦᱟᱹᱛᱤ ᱡᱚᱢ ᱥᱟᱨᱮᱡ ᱜᱤᱰᱤ ᱦᱩᱲᱩ
ᱦᱮᱸ᱾
ᱡᱩᱫᱤ ᱩᱝᱠᱟ ᱵᱟᱹᱫᱽ ᱠᱷᱮᱛ ᱨᱮᱢ ᱟᱯᱷᱚᱨ ᱞᱮᱠᱷᱟᱱ ᱚᱸᱰᱮ ᱠᱷᱚᱱ ᱫᱚ ᱟᱹᱰᱤ ᱵᱟᱹᱲᱛᱤ ᱠᱟᱭᱛᱮ ᱪᱟᱥ ᱵᱟᱥ ᱦᱩᱭᱩᱜᱼᱟ᱾ ᱟᱨ ᱜᱚᱝᱠᱮ ᱱᱚᱜᱼᱚ ᱱᱚᱣᱟ ᱦᱟᱯᱲᱟᱢ ᱠᱚᱴᱷᱮᱱ ᱞᱤᱧ ᱟᱸᱡᱚᱢ ᱠᱟᱫᱟ ᱡᱟᱦᱟᱸᱭ ᱠᱚᱫᱚ ᱚᱝᱠᱟ ᱠᱤ ᱡᱟᱦᱟᱸ ᱚᱱᱠᱟ ᱥᱮᱫ ᱛᱮ ᱛᱟᱲᱟᱢ ᱤᱫᱤᱭᱟ ᱚᱱᱠᱟᱛᱮ ᱡᱩᱫᱤ ᱠᱤ ᱜᱷᱚᱞᱴᱟ ᱜᱷᱚᱞᱴᱟ ᱛᱮᱢ ᱪᱟᱞᱟᱜᱼᱟ ᱛᱟᱦᱞᱮ ᱞᱟᱹᱭᱟ ᱠᱚ ᱡᱮ ᱦᱟᱹᱛᱤ ᱞᱮᱠᱟᱢ ᱢᱳᱴᱟᱜᱼᱟ ᱢᱮᱱᱛᱮ᱾ ᱠᱷᱟᱹᱞᱤᱧ ᱟᱸᱡᱚᱢ ᱟᱠᱟᱫᱟ ᱦᱟᱸᱜ᱾
ᱦᱮᱸ ᱜᱚᱝᱠᱮ ᱱᱚᱣᱟ ᱫᱚ ᱥᱟᱹᱨᱤ ᱠᱟᱛᱷᱟ ᱜᱮ ᱠᱟᱱᱟ᱾ ᱟᱫᱚ ᱢᱮᱱᱠᱷᱟᱱ ᱱᱚᱣᱟ ᱫᱚ ᱠᱤᱱᱛᱩ ᱠᱚ ᱞᱟᱹᱭᱟ ᱜᱚᱞᱯᱚ ᱨᱮ ᱠᱤᱱᱛᱩ ᱩᱱᱟᱹᱜ ᱴᱟ ᱦᱚᱸ ᱵᱟᱝ ᱥᱟᱹᱨᱤᱭᱟ ᱡᱟᱦᱟᱸ ᱫᱚ ᱡᱮᱢᱚᱱ ᱟᱸ ᱡᱮ ᱜᱷᱚᱞᱴᱟ ᱞᱮᱠᱷᱟᱱ ᱜᱮ ᱢᱚᱴᱟᱜᱼᱟᱭ ᱡᱮᱢᱚᱱ ᱟᱞᱮ ᱱᱚᱸᱰᱮᱜᱮ ᱟᱞᱮ ᱴᱚᱞᱟ ᱨᱮᱱ ᱜᱮ ᱩᱱᱠᱩ ᱵᱟᱹᱵᱩ ᱛᱟᱠᱚ ᱱᱚᱝᱠᱟ ᱠᱚ ᱜᱷᱚᱞᱴᱟ ᱵᱟᱲᱟᱜ ᱠᱟᱱ ᱜᱮᱭᱟ ᱮ ᱮᱠᱷᱚᱱᱳ ᱠᱤᱱᱛᱩ ᱤᱝᱠᱟᱹ ᱜᱮ ᱦᱮᱱᱟᱜ ᱠᱚᱣᱟ ᱡᱟᱦᱟᱸ ᱞᱮᱠᱟ ᱪᱟᱢᱴᱟ ᱜᱮᱭᱟ ᱠᱚ ᱥᱮ ᱠᱚ ᱨᱚᱜᱟ ᱜᱮᱭᱟ᱾ ᱛᱚ ᱤᱝᱠᱟᱹ ᱜᱮ ᱦᱮᱱᱟᱜ ᱠᱚᱣᱟ᱾ ᱡᱟᱦᱟᱸ ᱫᱚ ᱵᱟᱠᱚ ᱢᱚᱴᱟᱣ ᱠᱟᱱᱟ᱾
ᱟᱪᱪᱷᱟ ᱟᱪᱪᱷᱟ ᱦᱩᱸ ᱦᱩᱸ᱾
ᱟᱫᱚ ᱠᱚ ᱞᱟᱹᱭ ᱜᱮᱭᱟ ᱦᱮᱸ ᱥᱟᱹᱨᱤ ᱫᱚ ᱥᱟᱹᱨᱤ ᱜᱮ ᱱᱚᱣᱟ ᱠᱟᱛᱷᱟ ᱫᱚ᱾ ᱠᱤᱪᱷᱩ ᱠᱤᱪᱷᱩ ᱫᱚ ᱠᱚ ᱢᱚᱴᱟᱣ ᱟᱠᱟᱱ ᱜᱮᱭᱟ ᱛᱚ᱾ ᱤᱱᱟᱹ ᱠᱟᱨᱚᱱ ᱛᱮᱠᱚ ᱞᱟᱹᱭ ᱜᱮᱭᱟ᱾ ᱟᱫᱚ ᱡᱮᱢᱚᱱ ᱟᱵᱚ ᱫᱚ ᱵᱚ ᱢᱚᱱᱮ ᱜᱮᱭᱟ ᱡᱮᱢᱚᱱ ᱜᱚᱲᱚᱢ ᱦᱟᱲᱟᱢ ᱜᱚᱲᱚᱢ ᱵᱩᱲᱦᱤ ᱛᱟᱠᱚ ᱟᱫᱚ ᱞᱟᱹᱭᱟ ᱠᱚ᱾ ᱟᱠᱚᱣᱟᱜ ᱡᱩᱫᱤ ᱠᱟᱹᱦᱱᱤ ᱠᱚ ᱞᱟᱹᱭ ᱛᱟᱠᱚᱣᱟ ᱟᱵᱚ ᱫᱚᱵᱚᱱ ᱢᱚᱱᱮᱭ ᱜᱮᱭᱟ ᱡᱮ ᱡᱮ ᱟᱢᱫᱚ ᱢᱤᱫᱴᱮᱱ ᱜᱳᱸ ᱢᱤᱫᱴᱮᱱ ᱜᱚᱞᱯᱷᱚᱢ ᱞᱟᱹᱭ ᱟᱹᱧ ᱠᱟᱱᱟ᱾ ᱡᱟᱦᱟ ᱫᱚ ᱥᱟᱹᱨᱤ ᱠᱟᱛᱷᱟ ᱫᱚ ᱵᱟᱝ ᱠᱟᱱᱟ᱾ ᱢᱤᱫᱴᱟᱝ ᱟᱠᱚᱣᱟᱜ ᱡᱚᱠᱷᱚᱱ ᱥᱟᱹᱨᱤ ᱠᱟᱛᱷᱟ ᱠᱚ ᱞᱟᱹᱭ ᱛᱟᱠᱚᱣᱟ ᱟᱨᱠᱤ
ᱦᱳᱭ᱾
ᱦᱩᱸ, ᱦᱳᱭ ᱟᱫᱚ ᱟᱵᱚ ᱫᱚ ᱦᱟᱸᱜ ᱵᱟᱵᱚᱱ ᱧᱮᱞ ᱠᱟᱫᱟ ᱥᱮ ᱡᱩᱫᱤ ᱦᱚᱭᱛᱳ ᱵᱚᱱ ᱧᱮᱞ ᱠᱮᱭᱟ ᱛᱷᱟᱞᱮ ᱠᱷᱟᱱ ᱫᱚ ᱦᱚᱭᱛᱚ ᱵᱚᱱ ᱵᱩᱡᱷᱟᱹᱣ ᱠᱮᱭᱟ ᱟᱨᱠᱤ᱾ ᱡᱟᱦᱟᱸ ᱫᱚ ᱜᱮᱡ ᱱᱚᱣᱟ ᱫᱚ ᱥᱟᱹᱨᱤ ᱠᱟᱛᱷᱟ ᱠᱟᱱᱟ ᱥᱮ ᱪᱮᱫ? ᱦᱮᱸ ᱥᱮ᱾
ᱮᱠᱫᱚᱢ ᱥᱟᱹᱨᱤ ᱜᱮ ᱟᱫᱚ ᱢᱮᱱᱠᱷᱟᱱ ᱟᱵᱚ ᱦᱚᱸᱛᱚ ᱵᱟᱵᱚ ᱧᱮᱞ ᱠᱟᱣᱱᱟ ᱵᱟᱝ ᱜᱚᱝᱠᱮ ᱚᱱᱠᱟ ᱫᱚ᱾
ᱦᱩᱸ, ᱮᱱᱠᱷᱟᱱ ᱵᱟᱵᱚ ᱧᱮᱞ ᱠᱟ ᱨᱮᱦᱚᱸ ᱛᱟᱹᱣ ᱨᱮᱦᱚᱸ ᱟᱵᱚ ᱫᱚ ᱠᱤᱱᱛᱩ ᱡᱟᱦᱟᱸ ᱫᱚ ᱩᱝᱠᱩ ᱠᱚ ᱞᱟᱹᱭ ᱟᱵᱚᱱ ᱨᱮᱦᱚᱸ ᱠᱤᱱᱛᱩ ᱚᱱᱟ ᱫᱚ ᱵᱟᱵᱚᱱ ᱯᱟᱹᱛᱭᱟᱹᱜ ᱜᱮ, ᱡᱮ ᱱᱚᱣᱟ ᱫᱚ ᱢᱤᱫᱴᱮᱱ ᱥᱟᱹᱨᱤ ᱜᱷᱚᱴᱚᱱᱟ ᱜᱮ ᱦᱩᱭ ᱠᱟᱱᱟ ᱢᱮᱱᱛᱮ ᱩᱱ ᱚᱠᱛᱚ ᱨᱮ᱾ ᱡᱟᱦᱟᱸ ᱫᱚ ᱡᱮᱢᱚᱱ ᱱᱮᱛᱟᱨ ᱱᱤᱛᱚᱜ ᱜᱮ ᱡᱮᱢᱚᱱ ᱧᱮᱞᱚᱜᱚᱜ ᱠᱟᱱᱟ ᱡᱟᱹᱥᱛᱤ᱾ ᱠᱤᱝᱵᱟ ᱡᱟᱦᱟᱸ ᱥᱮᱫ ᱜᱮᱵᱚᱱ ᱪᱟᱞᱟᱜ ᱰᱩᱞᱩᱝ ᱜᱟᱹᱰᱤ ᱛᱮ ᱥᱮ ᱰᱩᱞᱩᱝ ᱜᱟᱹᱰᱤ ᱨᱮᱱᱟᱜ ᱫᱚ ᱦᱚᱭᱛᱚ ᱦᱚᱭᱛᱚ ᱩᱱᱟᱹᱜ ᱟᱫᱚ ᱪᱚᱞ ᱵᱚᱱ ᱵᱚᱱᱫᱚᱭᱫᱟ᱾ ᱡᱮᱢᱚᱱ ᱡᱟᱹᱥᱛᱤ ᱛᱮ ᱟᱱᱟ ᱢᱚᱴᱚᱨ ᱜᱟᱹᱰᱤ ᱵᱚᱱ ᱤᱫᱤᱭᱫᱟ ᱥᱮ ᱵᱟᱭᱤᱠ ᱵᱚᱱ ᱤᱫᱤᱭᱫᱟ ᱦᱮᱸ ᱥᱮ᱾ ᱚᱱᱟ ᱛᱮᱵᱚᱱ ᱫᱟᱲᱟᱱ ᱡᱟᱦᱟᱸ ᱥᱮᱫ ᱜᱮᱵᱚᱱ ᱪᱟᱜ ᱠᱟᱱᱟ᱾ ᱠᱤᱱᱛᱩ ᱞᱟᱦᱟ ᱛᱮᱫᱚ ᱠᱚ ᱞᱟᱹᱭᱟ ᱱᱚᱝᱠᱟ ᱡᱮ ᱢᱤ ᱢᱤᱫ ᱦᱚᱲ ᱢᱟᱱᱮ ᱢᱚᱴᱟᱢᱩᱴᱤ ᱠᱩᱲᱤ ᱛᱤᱨᱤᱥ ᱠᱤᱢᱤ ᱜᱟᱱ ᱪᱟᱞᱟᱣ ᱤᱫᱤᱭ ᱠᱟᱱᱟ ᱛᱟᱲᱟᱢ ᱛᱮ ᱟᱨ ᱛᱟᱲᱟᱢ ᱟᱹᱜᱩ ᱠᱟᱫᱟ ᱦᱚᱭᱛᱚ ᱩᱱᱤ ᱤᱱᱠᱟᱹ ᱜᱮ ᱦᱮᱱᱟᱜ ᱠᱟᱫᱮᱭᱟ ᱢᱮᱱᱠᱷᱟᱱ ᱟᱵᱚ ᱫᱚ ᱡᱩᱫᱤ ᱥᱟᱢᱟᱱᱱᱚ ᱳᱭ ᱫᱩ ᱛᱤᱱ ᱠᱤᱞᱳᱢᱤᱴᱟᱨ ᱵᱚᱱ ᱛᱟᱲᱟᱢ ᱞᱮᱠᱷᱟᱡ ᱜᱮ ᱟᱫᱚ ᱵᱚᱱ ᱞᱟᱹᱭᱟ ᱡᱮ ᱟᱫᱚ ᱵᱟᱹᱧ ᱛᱟᱲᱟᱢ ᱫᱟᱲᱮ ᱢᱤᱫᱴᱟᱝ ᱠᱟᱴ ᱴᱟᱥ ᱳᱣᱟᱭ ᱵᱚᱦᱚᱜ ᱵᱟᱹᱲᱤᱪᱚᱜᱼᱟ ᱦᱮᱸ ᱥᱮ᱾
ᱦᱳᱭ ᱜᱚᱝᱠᱮ ᱮᱠᱫᱚᱢ᱾
ᱱᱚᱣᱟ ᱦᱩᱲᱩ ᱱᱚᱣᱟ ᱫᱚ ᱪᱮᱫᱟᱜ ᱵᱚᱱ ᱱᱚᱝᱠᱟ ᱜᱮᱭᱟ ᱥᱮ ᱱᱮᱛᱟᱨ ᱫᱚ ᱢᱤᱫᱴᱮᱱ ᱡᱚᱢ ᱨᱮᱭᱟᱜ ᱦᱚᱸ ᱡᱮᱢᱚᱱ ᱟᱹᱰᱤ ᱜᱮ ᱵᱚᱱ ᱡᱚᱢᱮᱫᱼᱟ ᱛᱚ᱾ ᱥᱮ ᱩᱱ ᱚᱠᱛᱚ ᱨᱮ ᱵᱟᱠᱚ ᱡᱚᱢ ᱫᱟ ᱡᱚᱢᱮᱜ ᱛᱟᱦᱮᱸᱫ ᱩᱱᱟᱹᱜ ᱴᱟᱜ᱾ ᱛᱚ ᱩᱱᱠᱩ ᱫᱟᱲᱮ ᱛᱟᱦᱮᱱ ᱠᱟᱱ ᱛᱮ ᱱᱤᱛᱚᱜ ᱡᱚᱢ ᱛᱮᱜᱮ ᱟᱵᱚᱣᱟᱜ ᱫᱟᱲᱮ ᱫᱚ ᱪᱟᱵᱟᱜ ᱠᱟᱱ ᱛᱟᱵᱚᱱᱟ ᱞᱟᱹᱭ ᱜᱟᱱᱚᱜ-ᱟ᱾
ᱦᱮᱸ ᱜᱚᱝᱠᱮ ᱞᱟᱹᱭ ᱜᱟᱱᱚᱜ-ᱟ ᱱᱚᱣᱟ ᱱᱚᱣᱟ ᱫᱚ ᱢᱮᱱ ᱠᱷᱟᱱ ᱡᱚᱢ ᱧᱩ ᱨᱮᱱᱟᱜ ᱜᱮ ᱢᱮᱫᱴᱟᱝ ᱚᱨᱥᱚᱝ ᱯᱟᱲᱟᱜ ᱠᱟᱱᱟ ᱟᱵᱚᱣᱟᱜ ᱦᱚᱲᱢᱚ ᱡᱳᱨ ᱨᱮ᱾
ᱦᱳᱭ ᱡᱟᱦᱟᱸ ᱫᱚ ᱡᱮᱢᱚᱱ ᱟᱵᱚ ᱢᱤᱫᱴᱮᱱ ᱚᱞᱚᱥᱼᱼ
ᱮᱠᱫᱚᱢ ᱦᱳᱭ᱾ ᱢᱮᱱᱠᱷᱟᱱ ᱡᱟᱦᱟᱸ ᱫᱚ ᱞᱟᱹᱭ ᱜᱟᱱᱚᱜ-ᱟ ᱯᱟᱹᱦᱤᱞ ᱮ ᱦᱟᱸ ᱦᱚᱲ ᱠᱚᱫᱚ ᱮᱠᱫᱚᱢ ᱡᱟᱦᱟᱸ ᱠᱚ ᱡᱚᱢ ᱛᱷᱮᱜ-ᱟ ᱩᱱᱠᱩ ᱫᱚᱼᱼ ᱟᱹᱰᱤᱜ ᱯᱚᱨᱤᱥᱠᱟᱨ ᱯᱚᱨᱤᱥᱪᱤᱱᱱᱚ ᱠᱚ ᱯᱚᱥᱮᱜ ᱟᱰᱤ ᱴᱟᱴᱠᱟ ᱠᱚ ᱡᱚᱢ ᱛᱮᱦᱮᱸᱜ-ᱟ᱾ ᱢᱮᱱᱠᱷᱟᱱ ᱟᱵᱚ ᱫᱚ ᱜᱚᱝᱠᱮ ᱦᱟᱸᱜ ᱛᱤᱥ ᱫᱤᱱ ᱨᱮᱱᱟᱜ ᱤᱭᱟᱹ ᱠᱚᱵᱚ ᱮᱢᱟ ᱵᱚᱱ ᱠᱟᱱᱟ ᱦᱟᱸᱜ ᱚᱱᱟ ᱫᱚ ᱵᱟᱵᱚ ᱵᱩᱡᱷᱟᱹᱣ ᱫᱟᱲᱮᱜ ᱡᱚᱢ ᱢᱟᱵᱚ ᱡᱚᱢ ᱠᱟᱜ᱾ ᱠᱟᱱᱟ ᱦᱳᱭ ᱟᱫᱚ ᱚᱱᱠᱟ ᱠᱮᱠᱟ ᱜᱮ ᱦᱟᱸᱜ ᱩᱱᱠᱩ ᱞᱤᱰᱟᱹᱥ ᱞᱚᱰᱚᱥ ᱪᱟᱵᱟᱜ ᱠᱟᱱᱟ ᱵᱚ ᱟᱹᱵᱩ ᱫᱚ᱾
ᱦᱮᱸ ᱦᱮᱸ᱾
ᱮᱠᱫᱚᱢ᱾ ᱟᱫᱚ ᱚᱱᱠᱟ ᱜᱮ ᱵᱟ ᱟᱫᱚ ᱱᱮᱛᱟᱨ ᱟᱵᱚᱣᱟᱜ ᱦᱚᱲᱢᱚ ᱨᱮᱦᱚᱸ ᱚᱱᱠᱟ ᱚᱱᱠᱟ ᱫᱟᱲᱮ ᱠᱚᱦᱚᱸ ᱥᱮ ᱵᱟᱝ ᱦᱩᱭᱩᱜ ᱠᱟᱱᱟ ᱮᱠᱫᱚᱢ᱾ ᱠᱤᱞᱚᱝ ᱠᱷᱟᱱ ᱜᱮ ᱠᱟᱢᱤ ᱛᱮᱦᱚᱸ ᱵᱚ ᱞᱟᱸᱜᱟᱜ-ᱟ ᱵᱟᱨ ᱢᱤᱫ ᱰᱮᱲ ᱠᱤᱞᱳᱢᱤᱴᱟᱨ ᱛᱟᱲᱟᱢ ᱛᱮᱦᱚᱸ ᱵᱩ ᱞᱟᱸᱜᱟ ᱪᱟᱵᱟᱜ-ᱟ ᱟᱵᱩ ‌ᱦᱚᱸ᱾ ᱦᱮᱸ ᱚᱞᱚᱥ ᱜᱮ ᱵᱩᱱ ᱵᱩᱡᱷᱟᱹᱣᱟ ᱮᱠᱫᱚᱢ᱾
ᱥᱟᱢᱟᱭᱱᱚ ᱟᱵᱚ ᱦᱚᱭᱛᱚ ᱠᱤᱪᱷᱩ ᱫᱩᱨ ᱛᱟᱲᱟᱢ ᱛᱮᱜᱮ ᱟᱵᱚ ᱵᱚᱱ ᱞᱟᱸᱜᱟᱜ ᱠᱟᱱᱟ ᱦᱮᱸᱥᱮ᱾
ᱦᱳᱭ ᱜᱚᱝᱠᱮ ᱮᱠᱫᱚᱢ᱾
ᱱᱚᱣᱟ ᱠᱚ ᱫᱚᱢᱚᱱ ᱟᱵᱚ ᱫᱚ ᱠᱤᱱᱛᱩ ᱱᱚᱣᱟ ᱠᱚᱫᱚ ᱠᱤᱱᱛᱩ ᱵᱟᱝ ᱚ ᱩᱪᱤᱛ ᱠᱟᱱ ᱛᱟᱵᱚᱱᱟ ᱱᱤᱱᱟᱹᱜ ᱟᱨᱟᱢ ᱛᱟᱦᱮᱸ ᱨᱮᱭᱟᱜ ᱥᱮ ᱡᱟᱦᱟᱸ ᱥᱮᱜ ᱜᱮᱵᱚᱱ ᱪᱟᱞᱟᱜ-ᱟ᱾ ᱛᱟᱲᱟᱢ‌ ᱠᱟᱛᱮᱜ ᱢᱤᱫᱴᱟᱝ ᱱᱤᱡᱟᱹᱨᱟᱜ ᱢᱤᱫᱴᱮᱱ ᱡᱚᱜᱤᱝ ᱦᱩᱭᱩᱜ-ᱟ ᱢᱤᱫᱴᱟᱝ ᱥᱚᱨᱤᱥᱼᱼ ᱥᱚᱨᱤᱨ‌ ᱢᱩᱫᱽᱫᱷᱮ ᱢᱤᱫᱴᱮᱱ ᱵᱷᱟᱹᱜᱤ ᱠᱟᱢᱤ ᱮᱢᱟᱭ ᱠᱤᱱᱛᱩ ᱟᱵᱚ ᱫᱚ ᱠᱤᱱᱩᱛ ᱡᱟᱦᱟᱸ ᱥᱮᱜ ᱜᱮ ᱮᱱᱛᱮᱜᱼᱼ ᱥᱮ ᱟᱨᱟᱢ ᱛᱮ ᱜᱟᱲᱤ ᱛᱮ ᱵᱚᱱ ᱪᱟᱜ-ᱟ ᱥᱮ ᱢᱚᱴᱚᱨ ᱛᱮ ᱵᱚᱱ ᱪᱟᱜ-ᱟ ᱢᱚᱴᱚᱨ ᱵᱟᱭᱤᱠ ᱛᱮ᱾ ᱦᱮᱸ ᱥᱮ ᱵᱚᱝ?
ᱦᱳᱭ ᱜᱚᱝᱠᱮ‌᱾
ᱡᱟᱦᱟᱸ ᱫᱚ ᱡᱮᱢᱚᱱ ᱢᱟᱲᱟᱝ ᱠᱷᱚᱱᱟᱜ ᱫᱚ ᱟᱵᱚ ᱫᱚ ᱱᱮᱛᱟᱨ ᱫᱚ ᱟᱰᱤ ᱠᱚᱢ ᱜᱮᱵᱚᱱ ᱠᱟᱹᱢᱤ ᱠᱟᱱᱟ ᱡᱟᱦᱟᱸ ᱫᱚ ᱠᱟᱹᱴᱤᱡ ᱪᱩᱞᱩᱝ ᱠᱟᱢᱤ ᱛᱮᱜᱮ ᱵᱚᱱ ᱞᱟᱹᱭᱟ, ᱤᱧ ᱫᱟ ᱵᱟᱹᱧ ᱠᱟᱢᱤ ᱫᱟᱲᱮᱭᱟᱜ-ᱟ, ᱥᱮ ᱤᱧ ᱫᱚ ᱞᱟᱸᱜᱟ ᱜᱤᱧ ᱵᱩᱡᱷᱟᱹᱣ ᱫᱟ ᱦᱮᱸ ᱥᱮ᱾
ᱮᱠᱫᱚᱢ ᱥᱟᱹᱨᱤᱭᱟᱜ ᱜᱮ᱾
ᱦᱳᱭ ᱦᱳᱭ ᱩᱸᱦᱩ ᱟᱥᱼᱼ